ᱦᱮᱞᱳ ᱾
ᱦᱮᱸ ᱜᱚᱢᱠᱮ ᱞᱟᱹᱭ ᱵᱤᱱ, ᱫᱟᱠᱟ ᱠᱚᱯᱮ ᱡᱚᱢ ᱵᱟᱲᱟ ᱦᱮᱸ ᱾
ᱦᱮᱸ ᱞᱟᱹᱭ ᱫᱟᱹᱞᱤᱧ ᱨᱚᱲ ᱵᱮᱱ ᱟᱸᱡᱚᱢᱮᱫ ᱛᱟᱹᱞᱤᱧᱟ?
ᱦᱮᱸ ᱟᱸᱡᱚᱢᱚᱜ ᱠᱟᱱ ᱜᱮᱭᱟ ᱾
ᱦᱚᱸ ᱾ ᱢᱚᱸᱡᱽ ᱛᱮᱜᱮᱵᱮᱱ ᱟᱸᱡᱚᱢ ᱫᱟᱛᱚ? ᱦᱮᱸ ᱟᱵᱤᱱᱟᱜ ᱦᱚᱸ ᱟᱸᱡᱚᱢ ᱫᱚ ᱟᱸᱡᱚᱢᱚᱜ ᱠᱟᱱᱟ ᱟᱫᱚ ᱠᱟᱹᱴᱤᱡ ᱾ ᱚᱠᱟ ᱥᱚᱢᱚᱡ ᱟᱥᱛᱮ ᱜᱚᱫᱚᱜ ᱠᱟᱱᱟ ᱾
ᱚ ᱦᱚᱸ ᱟᱹᱵᱤᱱᱟᱜ ᱦᱚᱸ ᱜᱮᱫ ᱜᱮᱫ ᱛᱮ ᱦᱤᱡᱩᱜ ᱠᱟᱱᱟ ᱱᱤᱛᱚᱜᱼᱢᱟ᱾ ᱟᱴᱠᱟᱜ ᱠᱟᱱ ᱾
ᱚᱸᱡ ᱞᱟᱹᱭ ᱫᱟᱹᱞᱤᱧ ᱟᱫᱚ ᱪᱮᱫ ᱵᱤᱱ ᱪᱤᱠᱟᱹᱭᱮᱫᱟ?
ᱟᱨ ᱪᱮᱫ ᱦᱚᱸ ᱵᱟᱝᱜᱮ ᱱᱤᱛᱚᱜ ᱫᱚ ᱟᱸᱡᱚᱢ ᱵᱟᱲᱟ ᱠᱮᱜᱼᱟ ᱞᱮ᱾ ᱟᱨ ᱱᱤᱛᱚᱜ ᱫᱚ ᱡᱤᱨᱟᱹᱜ ᱜᱮ ᱦᱩᱸ ᱾
ᱫᱤᱭᱮ, ᱱᱟᱯᱟᱭ ᱜᱮ ᱢᱮᱱᱟᱜ ᱟᱠᱟᱫ ᱵᱤᱱᱟ ᱛᱚ?
ᱦᱮᱸ ᱱᱟᱯᱟᱭ ᱜᱮ ᱢᱮᱱᱟᱜ ᱞᱮᱭᱟ ᱾
ᱚᱲᱟᱜ ᱠᱚᱨᱮᱡ ᱪᱮᱫ ᱞᱮᱠᱟ?
ᱚᱲᱟᱜ ᱠᱚᱨᱮ ᱦᱚᱸ ᱡᱚᱛᱚ ᱦᱚᱲ ᱜᱮ ᱱᱟᱯᱟᱭ ᱜᱮ ᱾
ᱚ ᱦᱳᱭ ᱦᱳᱭ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱜᱮᱥᱮ
ᱦᱳᱭ ᱾ ᱟᱯᱮ ᱜᱮ ᱪᱮᱫ ᱞᱮᱠᱟ ᱢᱮᱱᱟᱜ ᱯᱮᱭᱟ ᱦᱩᱸ?
ᱦᱮᱸ ᱟᱞᱮ ᱦᱚᱸ ᱱᱤᱛᱚᱜ ᱫᱚ ᱚᱲᱟᱜ ᱜᱷᱟᱨᱚᱧᱡᱽ ᱠᱚᱨᱮ ᱦᱚᱸ ᱱᱟᱯᱟᱭ ᱜᱮ ᱢᱮᱱᱟᱜ ᱟᱠᱟᱫ ᱠᱚᱣᱟ ᱾ ᱟᱨ ᱟᱹᱞᱤᱧ ᱦᱚᱸ ᱱᱟᱜ ᱠᱷᱟᱱ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱾
ᱚ ᱦᱚᱸ
ᱟᱫᱚ ᱛᱟᱭᱚᱢ ᱫᱟᱨᱟᱢ ᱠᱷᱚᱱᱟᱜ ᱠᱷᱟᱱ ᱵᱟᱞᱤᱧ ᱞᱟᱹᱭ ᱫᱟᱲᱮᱭᱟᱜ ᱠᱟᱱᱟ ᱥᱮ ᱟᱫᱚ ᱱᱤᱛᱚᱜ ᱫᱚ ᱥᱟᱱᱟᱢ ᱜᱮ ᱱᱟᱯᱟᱭ ᱜᱮ ᱢᱮᱱᱟᱜ ᱟᱠᱟᱫ ᱞᱮᱭᱟ
ᱦᱩᱸ ᱾
ᱟᱪᱪᱷᱟ ᱞᱟᱹᱭ ᱫᱟᱞᱤᱧ
ᱦᱮᱸ
ᱟᱹᱵᱤᱱ ᱫᱚ ᱚᱠᱟ ᱠᱷᱚᱱ ᱵᱤᱱ ᱞᱟᱹᱭᱮᱫ ᱛᱮ ᱚᱱᱠᱟ ᱵᱤᱨᱵᱩᱨᱩ ᱴᱚᱴᱷᱟ ᱠᱷᱚᱱ ᱥᱮ ᱚᱠᱟ? ᱪᱮᱫ ᱞᱮᱠᱚ ᱞᱟᱹᱭᱟ ᱢᱟᱱᱮ ᱴᱟᱸᱰᱤ ᱴᱩᱜᱨᱤ ᱠᱷᱚᱱ ᱾
ᱟᱞᱤᱧ ᱫᱚ ᱵᱤᱨ ᱫᱤᱥᱚᱢ ᱥᱮᱫ ᱠᱷᱚᱱᱟᱜ ᱜᱮ ᱾
ᱚ ᱟᱪᱪᱷᱟ, ᱟᱪᱷᱟ ᱟᱪᱷᱟ ᱱᱟᱯᱟᱭ ᱜᱮ ᱚᱱᱟ ᱦᱚᱸ ᱾ ᱛᱟᱦᱚᱞᱮ ᱦᱚᱸᱜ ᱦᱚᱸᱜᱚᱭ ᱡᱮ ᱜᱚᱞᱯᱚ ᱵᱟᱲᱟᱭ ᱦᱩᱭᱩᱜ ᱠᱟᱱᱟ ᱥᱮ ᱱᱚᱣᱟ ᱨᱮ ᱱᱚᱣᱟ ᱵᱟᱨᱮ ᱨᱮ ᱾
ᱦᱩᱸ ᱾
ᱛᱟᱦᱚᱞᱮ ᱱᱚᱣᱟ ᱵᱟᱨᱮᱛᱮ ᱛᱤᱱᱟᱹᱜ ᱫᱤᱱ ᱵᱤᱱ ᱦᱩᱭᱱᱟ? ᱱᱚᱣᱟ ᱨᱮ ᱡᱚᱯᱲᱟᱣ ᱠᱟᱜ ᱢᱮᱱᱟᱜ ᱵᱤᱱᱟ ᱟᱨᱠᱤ?
ᱚᱱᱠᱟ ᱫᱚ ᱰᱷᱮᱨ ᱫᱤᱱ ᱫᱚ ᱵᱟᱝ ᱦᱩᱭ ᱠᱟᱱᱟ ᱪᱟᱨ ᱯᱟᱸᱪ ᱫᱤᱱ ᱜᱟᱱ ᱾
ᱚ ᱟᱪᱪᱷᱟ ᱟᱪᱪᱷᱟ ᱛᱟᱦᱚᱞᱮ ᱵᱮᱥᱤ ᱟᱭᱢᱟ ᱫᱤᱱ ᱫᱚ ᱟᱹᱣᱨᱤᱵᱤᱱ ᱦᱩᱭᱩᱜᱼᱟ ᱾
ᱛᱟᱦᱚᱞᱮ ᱱᱚᱣᱟ ᱵᱟᱨᱮᱛᱮᱵᱤᱱ ᱵᱟᱲᱟᱭ ᱵᱟᱲᱟᱭ ᱠᱟᱜ ᱜᱮᱭᱟ ᱾
ᱚᱱᱠᱟ ᱫᱚ ᱠᱤᱪᱷᱩ ᱜᱟᱱ ᱫᱚᱞᱤᱧ ᱵᱟᱰᱟᱭ ᱠᱟᱜ-ᱟ ᱟᱨ ᱠᱤᱪᱷᱩ ᱜᱟᱱ ᱫᱚ ᱵᱟᱝ ᱾
ᱚ ᱟᱪᱪᱷᱟ ᱾
ᱟᱨ ᱞᱟᱹᱭ ᱫᱟᱞᱤᱧ ᱠᱟᱹᱴᱤᱡ ᱨᱚᱲ ᱠᱟᱹᱴᱤᱡ ᱟᱥᱛᱮᱜ ᱠᱟᱱ ᱛᱟᱹᱵᱤᱱᱟ ᱢᱟᱱᱮ ᱠᱷᱟᱥ ᱥᱚᱢᱚᱭ ᱥᱳᱞᱳ ᱜᱚᱫᱚᱜ ᱠᱟᱱ ᱛᱟᱹᱵᱤᱱᱟ ᱾
ᱟᱪᱪᱷᱟ ᱟᱹᱞᱤᱧ ᱫᱚ ᱴᱷᱤᱠ ᱜᱮᱞᱤᱧ ᱟᱸᱡᱚᱢᱮᱜᱼᱟ ᱾
ᱚ ᱟᱫᱚ ᱚᱱᱠᱟ ᱚᱲᱟᱜ ᱨᱮᱜᱮ ᱢᱮᱱᱟᱜ ᱟᱠᱟᱫ ᱵᱤᱱᱟ ᱥᱮ ᱚᱱᱠᱟ ᱯᱷᱟᱠ ᱠᱚᱨᱮ ᱜᱮ
ᱚᱲᱟᱜ ᱨᱮᱜᱮ ᱾
ᱚ ᱼᱼ
ᱛᱟᱞᱦᱮ? ᱟᱵᱮᱱ ᱥᱮᱫ ᱛᱮᱦᱮᱧ ᱮᱱᱛᱮ ᱟᱵᱚᱦᱟᱣᱟ ᱠᱚᱫᱚ ᱪᱮᱫ ᱞᱮᱠᱟ ᱫᱟᱜ ᱡᱟᱹᱲᱤ ᱥᱮ ᱼᱼ
ᱫᱟᱜ ᱡᱟᱹᱲᱤ ᱦᱚᱞᱟ ᱠᱷᱚᱱᱟᱜ ᱫᱚ ᱵᱟᱭ ᱫᱟᱜ ᱡᱟᱹᱲᱤ ᱟᱠᱟᱜ ᱜᱮᱭᱟ ᱾ ᱦᱚᱞᱟ ᱦᱚᱸ ᱵᱟᱝᱟ ᱛᱮᱦᱮᱧ ᱦᱚᱸ ᱵᱟᱝᱟ ᱟᱫᱚ ᱡᱟᱹᱲᱤ ᱠᱟᱜ ᱛᱮ ᱟᱹᱰᱤ ᱜᱚᱨᱚᱢ ᱵᱩᱡᱷᱟᱹᱜ ᱠᱟᱱᱟ ᱛᱮᱦᱮᱸᱧ ᱫᱚ ᱾
ᱦᱳᱭ ᱦᱳᱭ ᱟᱞᱮ ᱥᱮᱫ ᱦᱚᱸ ᱚᱱᱠᱟᱜᱮ ᱛᱮᱦᱮᱧ ᱫᱚ ᱼᱼ ᱢᱟᱱᱮ ᱥᱮᱛᱟᱜ ᱠᱷᱚᱱ ᱜᱮ ᱨᱤᱢᱤᱞ ᱫᱚ ᱨᱤᱢᱤᱞ ᱠᱟᱜ ᱛᱟᱦᱮᱱ ᱜᱮ ᱾ ᱟᱫᱚ ᱫᱟᱜ ᱡᱟᱹᱲᱤ ᱠᱚᱫᱚ ᱛᱮᱦᱮᱧ ᱫᱚ ᱚᱱᱠᱟ ᱦᱚᱸ ᱵᱟᱭ ᱫᱟᱜ ᱼᱼ ᱦᱳᱭ ᱦᱳᱭ ᱟᱫᱚ ᱜᱚᱨᱚᱢ ᱫᱚ ᱱᱟᱜ ᱠᱷᱟᱱ ᱟᱹᱞᱤᱧ ᱥᱮᱫ ᱦᱚᱸ ᱵᱩᱡᱷᱟᱹᱜ ᱠᱟᱱᱟ ᱾ ᱚᱻ ᱟᱨ ᱱᱚᱛᱮ ᱦᱚᱸ ᱚᱱᱠᱟ ᱜᱚᱨᱚᱢ ᱫᱚ ᱵᱩᱡᱷᱟᱹᱜ ᱠᱟᱱ ᱜᱮᱭᱟ ᱾
ᱦᱳᱭ ᱾
ᱛᱟᱦᱞᱮ ᱫᱟᱠᱟ ᱠᱚᱫᱚ ᱵᱤᱱ ᱡᱚᱢ ᱵᱟᱲᱟ ᱠᱮᱫᱼᱟ ᱛᱚ ᱞᱟᱹᱭ ᱠᱮᱫᱟ ᱵᱤᱱ ᱥᱮ?
ᱦᱳᱭ ᱡᱚᱢ ᱵᱟᱲᱟ ᱠᱮᱭᱟᱞᱮ ᱟᱞᱮ ᱫᱚ ᱾
ᱛᱟᱦᱚᱞᱮ ᱪᱮᱫ ᱩᱛᱩ ᱟᱛᱮᱫ ᱫᱟᱠᱟ ᱵᱮᱱ ᱡᱚᱢ ᱠᱮᱫᱟ ᱩᱛᱩ ᱠᱚᱫᱚ ᱪᱮᱫ ᱩᱛᱩ ᱠᱚ ᱦᱳᱭ ᱞᱮᱱᱛᱮ ᱦᱳᱭ
ᱛᱮᱦᱮᱧ ᱫᱚ ᱥᱚᱲᱮ ᱫᱟᱠᱟ ᱞᱮ ᱵᱮᱱᱟᱣ ᱞᱮᱜ-ᱟ
ᱵᱟᱹᱞᱤᱧ ᱵᱩᱡᱽ ᱫᱟᱲᱮ ᱟᱠᱟᱜ-ᱟ ᱵᱟᱹᱞᱤᱧ ᱵᱩᱡᱽ ᱫᱟᱲᱮᱭᱟᱫᱟ ᱡᱤᱞ ᱥᱚᱲᱮ
ᱦᱳᱭ
ᱚ ᱛᱟᱦᱚᱞᱮ ᱟᱹᱰᱤ ᱢᱚᱡᱽ ᱛᱚ
ᱦᱮᱸ
ᱡᱤᱞ ᱥᱚᱲᱮ ᱵᱤᱱ ᱡᱤᱞ ᱥᱚᱲᱮ ᱵᱤᱱ ᱡᱚᱢ ᱠᱮᱫᱟ ᱟᱫᱚ ᱱᱟᱜ-ᱠᱷᱟᱱ ᱚᱱᱠᱟ ᱥᱤᱢ ᱡᱤᱞ ᱥᱮ
ᱦᱮᱸ ᱥᱤᱢ ᱡᱤᱞ ᱜᱮ ᱥᱤᱢ ᱡᱤᱞ ᱜᱮ ᱫᱮᱥᱤ ᱥᱤᱢ
ᱚ ᱟᱪᱪᱷᱟ ᱟᱪᱪᱷᱟ ᱟᱪᱪᱷᱟ ᱫᱮᱥᱤ ᱥᱤᱢ ᱚᱱᱟ ᱫᱚᱞᱤᱧ ᱟᱸᱡᱚᱢ ᱟᱠᱟᱫ ᱫᱚ ᱫᱮᱥᱤ ᱥᱤᱢ ᱥᱚᱲᱮ ᱫᱚ ᱟᱹᱰᱤ ᱡᱳᱨ ᱥᱮᱵᱤᱞ ᱫᱚ
ᱦᱩᱸ ᱵᱟᱵᱤᱱ ᱡᱚᱢ ᱵᱤᱰᱟᱹᱣ ᱟᱠᱟᱫ ᱜᱮᱭᱟ
ᱦᱮᱸ ᱡᱚᱢ ᱫᱚᱞᱤᱧ ᱡᱚᱢ ᱵᱤᱰᱟᱹᱣ ᱟᱠᱟᱫ ᱜᱮᱭᱟ ᱟᱫᱚ, ᱚᱱᱟ ᱡᱚᱢ ᱵᱤᱰᱟᱹᱣ ᱠᱷᱟᱹᱛᱤᱨ ᱜᱮ ᱞᱤᱧ ᱞᱟᱹᱭ ᱮᱫᱟ ᱡᱮ ᱚᱱᱟ ᱫᱮᱥᱤ ᱥᱤᱢ ᱥᱚᱲᱮ ᱫᱚ ᱢᱟᱱᱮ ᱡᱟᱹᱥᱛᱤ ᱧᱚᱜ ᱜᱮ ᱥᱮᱵᱤᱞ ᱜᱮ
ᱦᱳᱭ ᱦᱳᱭ ᱥᱮᱵᱤᱞ ᱧᱚᱜᱽ
ᱛᱟᱦᱚᱞᱮ ᱛᱤᱱᱟᱹᱜ ᱜᱟᱱ ᱵᱤᱱ ᱡᱚᱢ ᱞᱮᱫ ᱛᱮ ᱥᱚᱲᱮ ᱫᱚ
ᱞᱟᱡ ᱠᱚᱨᱮ ᱡᱟᱦᱟᱸ ᱛᱤᱱᱟᱹᱜ ᱥᱟᱦᱚᱵ ᱟᱠᱟᱱᱟ ᱩᱱᱟᱹᱜ ᱜᱮ
ᱟᱪᱪᱷᱟ ᱟᱪᱪᱷᱟ ᱵᱟᱝ ᱟᱫᱚ ᱡᱟᱹᱥᱛᱤ ᱧᱚᱜ ᱜᱮ ᱥᱮᱵᱤᱞ ᱜᱮᱭᱟ ᱛᱚ ᱮᱢᱱᱤ ᱡᱟᱦᱟᱸ ᱡᱟᱦᱟᱸ ᱥᱤᱢ ᱵᱚᱱ ᱢᱮᱛᱟ ᱠᱚ ᱠᱟᱱᱟ ᱦᱟᱹᱱᱠᱩ ᱵᱚᱭᱞᱟᱨ ᱥᱤᱢ ᱩᱱᱠᱩ ᱠᱷᱚᱱ ᱫᱚᱠᱚ ᱥᱤᱵᱤᱞ ᱜᱮᱭᱟ ᱛᱚ ᱫᱮᱥᱤ ᱥᱤᱢ ᱫᱚ
ᱩᱱᱠᱩ ᱫᱚ ᱵᱟᱞᱮ ᱟᱹᱜᱩ ᱠᱚᱣᱟ ᱟᱞᱮ ᱫᱚ ᱟᱹᱰᱤ ᱠᱚᱢ ᱡᱟᱦᱟᱸ ᱛᱤᱥ ᱠᱚᱨᱮ
ᱟᱪᱪᱷᱟ ᱟᱪᱪᱷᱟ ᱩᱱᱠᱩ ᱵᱚᱭᱞᱟᱨ ᱠᱚᱫᱚ
ᱦᱳᱭ
ᱛᱟᱦᱚᱞᱮ ᱟᱵᱤᱱ ᱡᱮ ᱚᱱᱮ ᱫᱮᱥᱤ ᱥᱤᱢ ᱥᱳᱲᱮ ᱵᱤᱱ ᱞᱟᱹᱭ ᱠᱮᱫᱟ ᱥᱮ ᱛᱟᱦᱚᱞᱮ ᱚᱱᱟ ᱫᱚ ᱱᱟᱜ-ᱠᱷᱟᱱ ᱚᱲᱟᱜ ᱨᱮᱱ ᱜᱮ ᱥᱮ ᱪᱮᱫ ᱞᱮᱠᱟ ᱠᱤᱨᱤᱧ
ᱠᱤᱨᱤᱧ ᱞᱮᱫ ᱫᱮᱭᱟᱞᱮ
ᱚ ᱟᱪᱪᱷᱟ ᱟᱪᱪᱷᱟ
ᱚᱲᱟᱜ ᱠᱚᱨᱮ ᱚᱱᱠᱟ ᱜᱤ...
ᱛᱟᱦᱞᱮ ᱚᱱᱠᱟ ᱚᱲᱟᱜ ᱠᱚᱨᱮᱫ ᱫᱚ ᱥᱤᱢ ᱠᱚᱫᱚ ᱢᱮᱱᱟᱜ ᱠᱚᱣᱟ ᱥᱮ ᱵᱟᱝ
ᱪᱮᱫ
ᱞᱟᱹᱭ ᱮᱫᱟᱞᱤᱧ ᱚᱱᱠᱟ ᱚᱲᱟᱜ ᱠᱚᱨᱮ ᱛᱟᱦᱚᱞᱮ ᱥᱤᱢ ᱠᱚᱫᱚ ᱢᱮᱱᱟᱜ ᱠᱚᱣᱟ ᱥᱮ ᱵᱟᱝ
ᱦᱮᱸ ᱢᱮᱱᱟᱜ
ᱢᱮᱱᱟᱜ ᱠᱚ ᱜᱮᱭᱟ ᱩᱱᱠᱩ ᱥᱟᱺᱰᱤ ᱠᱚ ᱢᱮᱱᱟᱜ ᱠᱚ ᱜᱮᱭᱟ ᱮᱸᱜᱟ ᱠᱚ ᱢᱮᱱᱟᱜ ᱠᱚ ᱜᱮᱭᱟ ᱟᱨ ᱠᱟᱹᱴᱤᱡ ᱵᱩᱥᱟᱹᱜ ᱢᱮᱱᱟᱜ ᱠᱚᱣᱟ
ᱚ ᱟᱫᱚ ᱱᱟᱜᱠᱷᱟᱱ ᱩᱱᱠᱩ ᱚᱲᱟᱜ ᱠᱚᱨᱮᱱ ᱫᱚ ᱵᱟᱝ ᱟᱫᱚ ᱚᱱᱠᱟ ᱠᱤᱨᱤᱧ ᱠᱟᱛᱮ ᱜᱮ ᱢᱟᱱᱮ ᱛᱮᱭᱟᱨ ᱦᱩᱭ ᱞᱮᱱᱟ ᱵᱟᱝ
ᱦᱚᱭ
ᱟᱪᱪᱷᱟ ᱟᱪᱪᱷᱟ
ᱦᱟᱹᱱᱰᱤ ᱠᱚᱫᱚ ᱟᱰᱤ ᱟᱰᱤ ᱦᱟᱲᱟᱢ
ᱦᱳᱭ ᱱᱟᱯᱟᱭ ᱜᱮ ᱚᱱᱟ ᱦᱚᱸ
ᱦᱮᱸ
ᱛᱟᱦᱚᱞᱮ ᱞᱟᱹᱭ ᱮᱫᱟᱞᱤᱧ ᱟᱹᱵᱤᱱ ᱫᱚ ᱚᱠᱟ ᱪᱷᱟᱛᱟ ᱫᱟᱨᱮ ᱠᱚ ᱵᱤᱱ ᱪᱮᱫᱮᱠᱟ ᱚᱞᱚᱜ ᱯᱟᱲᱦᱟᱜ ᱠᱟᱱ ᱜᱮᱭᱟ ᱵᱤᱱ
ᱦᱚᱭ ᱚᱱᱠᱟ ᱫᱚ ᱵᱟᱝᱼᱟ
ᱛᱟᱦᱚᱞᱮ ᱚᱞᱚᱜ ᱯᱟᱲᱦᱟᱜ ᱠᱟᱱᱟ ᱵᱤᱱ
ᱟᱞᱮ ᱫᱚ ᱫᱟᱫᱟ ᱪᱟᱵᱟ ᱠᱟᱱ ᱛᱟᱞᱤᱧ
ᱵᱟᱞᱤᱧ ᱵᱩᱡᱽ ᱫᱟᱲᱮᱭᱟᱛᱟᱵᱤᱱ ᱠᱟᱱᱟ
ᱱᱤᱛᱚᱜ ᱫᱚ ᱯᱩᱨᱟᱹᱣ ᱠᱟᱜᱟ ᱞᱤᱧ ᱫᱚ ᱟᱫᱚ ᱱᱤᱛᱚᱜ ᱫᱚ ᱵᱟᱹᱞᱤᱧ ᱚᱞᱚᱜ ᱠᱟᱱ ᱜᱮᱭᱟ
ᱛᱟᱦᱚᱞᱮ ᱚᱱᱠᱟ ᱥᱚᱝᱥᱟᱨᱮᱜ ᱟᱵᱤᱱ ᱥᱮ ᱚᱲᱟᱜ ᱠᱚᱨᱮ ᱜᱮ
ᱦᱮᱸ
ᱞᱟᱹᱭ ᱮ ᱫᱟᱞᱤᱧ ᱛᱟᱦᱚᱞᱮ ᱚᱱᱠᱟ ᱥᱚᱝᱥᱟᱨᱮᱫ ᱟᱵᱤᱱ ᱥᱮ ᱪᱮᱫ ᱞᱮᱠᱟ ᱚᱲᱟᱜ ᱠᱚᱨᱮ ᱜᱮ
ᱚᱲᱟᱜ ᱠᱚᱨᱮ ᱜᱮ
ᱛᱟᱦᱚᱞᱮ ᱚᱱᱠᱟ ᱪᱷᱟᱛᱟ ᱛᱟᱨᱤ ᱠᱚᱫᱚ ᱵᱟᱵᱤᱱ ᱪᱷᱟᱛᱟ
ᱵᱟᱝ ᱜᱮ
ᱛᱟᱦᱚᱞᱮ ᱚᱞᱚᱜ ᱠᱚᱫᱚ ᱵᱤᱱ ᱯᱩᱨᱟᱹᱣ ᱠᱟᱫᱟ ᱡᱚᱛᱚ ᱜᱮ ᱛᱟᱦᱚᱞᱮ ᱱᱤᱛᱚᱜ ᱫᱚ ᱚᱲᱟᱜ ᱨᱮᱜᱮ
ᱦᱮᱸ ᱰᱮᱨ ᱫᱚ ᱵᱟᱝ ᱠᱟᱹᱴᱤᱡ ᱜᱟᱱ ᱜᱮ ᱚᱞᱚᱜ ᱯᱟᱲᱦᱟᱜ
ᱵᱟᱞᱤᱧ ᱟᱸᱡᱚᱢ ᱧᱟᱢᱮᱫ ᱛᱟᱵᱤᱱᱟ
ᱠᱟᱹᱴᱤᱡ ᱪᱩᱞᱩᱝ ᱜᱮ ᱧᱩᱛᱩᱢ ᱞᱮᱠᱟ ᱜᱮ ᱞᱤᱧ ᱚᱞᱚᱜ ᱚᱞ ᱟᱠᱟᱱᱟ
ᱚ ᱟᱪᱪᱷᱟ ᱟᱪᱪᱷᱟ ᱛᱤᱱᱟᱹᱜ ᱫᱷᱟᱨᱮ ᱵᱤᱱ ᱛᱤᱱᱟᱹᱜ ᱫᱷᱟᱨᱮ ᱵᱤᱱ ᱚᱞ ᱟᱠᱟᱫ ᱛᱮ ᱛᱟᱦᱚᱞᱮ ᱚᱞ ᱯᱟᱲᱦᱟᱣ
ᱚᱱᱠᱟ ᱫᱚ ᱟ ᱟᱞᱮ ᱫᱚ ᱪᱮᱫ ᱤᱧ ᱞᱟᱹᱭᱟ ᱟᱞᱮ ᱩᱲᱤᱥᱥᱟ ᱞᱮ ᱯᱟᱲᱟᱜ ᱜᱮᱭᱟ ᱛᱚ ᱮᱱᱠᱷᱟᱱ ᱩᱲᱤᱥᱥᱟ
ᱵᱩᱡᱷᱟᱹᱣ ᱫᱟᱲᱮᱭᱟᱜ ᱛᱟᱵᱱᱟ ᱩᱲᱤᱥᱥᱟ
ᱳᱰᱤᱥᱥᱟ ᱳᱰᱤᱥᱥᱟ ᱦᱳᱭ
ᱚ ᱟᱪᱪᱷᱟ ᱟᱪᱪᱷᱟ ᱛᱟᱦᱚᱞᱮ ᱟᱵᱤᱱ ᱫᱚ ᱩᱲᱤᱥᱥᱟ ᱥᱮᱫ ᱠᱷᱚᱱ ᱵᱤᱱ ᱞᱟᱹᱭ ᱮᱫᱟ ᱛᱚ
ᱦᱳᱭ
ᱟᱪᱪᱷᱟ ᱟᱪᱪᱷᱟ
ᱟᱫᱚ ᱮᱱᱠᱷᱟᱱ ᱤᱭᱟᱹ ᱫᱚ ᱤᱱᱴᱟᱨ ᱫᱚ ᱩᱰᱤᱭᱟ ᱢᱤᱰᱤᱭᱟᱢ ᱜᱮ ᱟᱨ ᱤᱱᱟᱹ ᱦᱳᱭ ᱟᱨ ᱜᱨᱮᱡᱩᱭᱮᱥᱚᱱ ᱫᱚ ᱥᱟᱥᱠᱨᱤᱛ
ᱚ ᱟᱪᱪᱷᱟ ᱟᱪᱪᱷᱟ
ᱦᱩᱸ
ᱛᱚ ᱛᱤᱱᱟᱹᱜ ᱫᱷᱟᱹᱨᱤᱡ ᱵᱤᱱ ᱚᱞᱚᱜ ᱯᱟᱲᱦᱟᱣ ᱟᱠᱟᱫ ᱛᱟᱦᱮᱸᱫ
ᱮᱱ ᱤᱱᱟᱹᱜ ᱜᱮ
ᱚ ᱚᱱᱟ ᱫᱷᱟᱨᱮ ᱜᱮ ᱡᱟᱦᱟᱸ ᱵᱤᱱ ᱞᱟᱹᱭ ᱠᱮᱫᱟ ᱵᱟᱝ
ᱦᱳᱭ ᱟᱨ ᱚᱞᱪᱤᱠᱤᱭᱟᱜ ᱤᱱᱟᱹ ᱠᱟᱹᱡ ᱜᱟᱱ ᱚᱞ ᱪᱤᱠᱤ ᱤᱱᱟᱹᱜ ᱜᱟᱱ ᱜᱮ
ᱟᱪᱪᱷᱟ ᱛᱟᱦᱚᱞᱮ ᱟᱵᱚ ᱚᱱᱮ ᱡᱟᱦᱟᱸ ᱡᱟᱱᱟᱢ ᱟᱞᱟᱝ ᱚᱱᱟᱵᱤᱱ ᱞᱟᱹᱭᱮᱫ ᱚᱞᱪᱤᱠᱤ ᱦᱮᱸᱥᱮ ᱚᱱᱟ ᱠᱚᱫᱚ ᱛᱟᱦᱚᱞᱮ ᱛᱤᱱᱟᱹᱜ ᱴᱟ ᱵᱤᱱ ᱵᱟᱲᱟᱭᱟ ᱚᱱᱟ ᱠᱚᱫᱚ
ᱚᱱᱟ ᱠᱚ ᱥᱚᱡᱷᱮ ᱥᱚᱡᱷᱮ ᱱᱚᱝᱠᱟ ᱯᱟᱲᱦᱟᱣ ᱠᱚᱫᱚ ᱞᱤᱧ ᱵᱟᱲᱟᱭ ᱜᱮᱭᱟ
ᱟᱪᱪᱷᱟ ᱟᱨ ᱚᱱᱟ ᱵᱟᱨᱮᱛᱮ ᱟᱨᱠᱤ ᱮᱴᱟᱜ ᱠᱤᱪᱷᱩ ᱡᱟᱦᱟᱸ ᱫᱚ ᱟᱵᱚᱣᱟᱜ ᱞᱟᱠᱪᱟᱨ ᱫᱤᱠ ᱫᱤᱭᱮ ᱟᱨᱠᱤ ᱠᱟᱹᱢᱤ ᱠᱚ ᱦᱚᱨᱟ
ᱦᱮᱸ ᱚᱱᱟ ᱠᱚ ᱟᱫᱷᱟ ᱥᱩᱛᱟᱹ ᱛᱤᱱᱟᱹᱜ ᱜᱟᱱ
ᱟᱪᱪᱷᱟ
ᱦᱩᱸ
ᱦᱩᱸ ᱱᱟᱯᱟᱭ ᱜᱮ ᱚᱱᱟ ᱦᱚᱸ
ᱦᱩᱸ
ᱛᱟᱦᱚᱞᱮ ᱞᱟᱹᱭ ᱫᱟᱞᱤᱧ ᱟᱹᱵᱤᱱ ᱥᱮᱫ ᱚᱱᱛᱮ ᱪᱮᱫ ᱞᱮᱠᱟ ᱪᱟᱥ ᱠᱚᱫᱚ ᱦᱳᱭ ᱵᱟᱲᱟᱜ ᱠᱟᱱ ᱜᱮᱭᱟ ᱥᱮ ᱟᱹᱨᱤ ᱠᱚ ᱦᱮᱡ ᱦᱟᱛᱟᱲᱟ
ᱟᱫᱚ ᱟᱹᱣᱨᱤ ᱠᱚ ᱮᱦᱚᱵᱟ ᱚᱱᱠᱟ ᱫᱚ ᱟᱸ ᱫᱟᱜ ᱡᱟᱹᱯᱩᱫ ᱠᱚ ᱵᱟᱭ ᱦᱩᱭᱩ ᱠᱟᱱᱟ ᱛᱚ ᱮᱱᱠᱷᱟᱱ ᱵᱟᱹᱫ ᱠᱚᱨᱮ ᱫᱟᱜ ᱠᱚ ᱵᱟᱹᱱᱩᱜ ᱟᱱᱟ
ᱚ ᱟᱪᱪᱷᱟ
ᱦᱳᱭ ᱟᱨ ᱩᱱᱟᱹ ᱫᱤᱱ ᱦᱚᱸ ᱫᱟᱜ ᱵᱟᱭ ᱫᱟᱜ ᱠᱟᱜᱼᱟ ᱥᱮ ᱮᱱᱠᱷᱟᱱ ᱫᱚ ᱚᱱᱟ ᱛᱚᱲᱟ ᱠᱚᱦᱚᱸ ᱠᱟᱹᱴᱤᱡ ᱜᱮᱭᱟ
ᱦᱩᱸ
ᱟᱨ ᱡᱟᱦᱟᱸᱭ ᱡᱟᱦᱟᱸᱟᱭ ᱠᱚ ᱢᱟᱲᱟᱝ ᱠᱚᱨᱮ ᱠᱚ ᱛᱚᱲᱟᱣ ᱠᱟᱫ ᱛᱟᱦᱮᱸᱱ ᱱᱩᱠᱩ ᱠᱚᱫᱚ ᱠᱚ ᱨᱚᱦᱚᱭ ᱠᱚ ᱮᱦᱚᱵ ᱜᱚᱫ ᱠᱮᱫ ᱜᱮᱭᱟ ᱚᱱᱟ ᱵᱟᱭᱦᱟᱹᱲ ᱡᱟᱜᱟ ᱠᱚᱫᱚ ᱠᱚ ᱨᱚᱦᱚᱭᱮᱜᱼᱟ
ᱚ
ᱦᱮᱸ
ᱛᱟᱦᱞᱮ
ᱚᱱᱟ ᱫᱟᱜ ᱠᱚ ᱵᱟᱹᱫᱽᱨᱮ ᱯᱮᱨᱮᱡ ᱞᱮᱱᱠᱷᱟᱱ ᱫᱚ ᱞᱚᱥᱚᱫ ᱠᱟᱱᱞᱮ ᱠᱷᱟᱡ ᱫᱚ ᱨᱚᱦᱚᱭᱮᱫ ᱜᱮᱭᱟ ᱠᱚ ᱦᱟᱸ ᱟᱫᱚ
ᱦᱳᱭ ᱦᱳᱭ ᱦᱳᱭ ᱟᱫᱚ ᱠᱷᱮᱛ ᱠᱚᱨᱮ ᱫᱟᱜ ᱜᱮᱛᱚ ᱵᱟᱝ ᱦᱩᱭ ᱞᱮᱠᱷᱟᱱ ᱪᱤᱠᱟᱹᱛᱮᱵᱤᱱ ᱥᱤᱭᱟ ᱥᱮᱵᱤᱱ ᱨᱚᱦᱚᱭᱟ ᱦᱮᱸᱥᱮ
ᱦᱮᱸ ᱦᱮᱸ
ᱦᱮᱸ ᱟᱫᱚ ᱚᱱᱠᱟ ᱠᱷᱮᱛ ᱠᱚᱨᱮ ᱵᱟᱝ ᱫᱟᱜ ᱞᱮᱱᱠᱷᱟᱱ ᱵᱟᱭ ᱫᱟᱜ ᱡᱟᱹᱲᱤ ᱞᱮᱠᱷᱟᱱ ᱪᱤᱠᱟᱹᱛᱮᱵᱤᱱ ᱥᱮᱭᱟ ᱨᱚᱦᱚᱭᱟᱵᱤᱱ ᱦᱮᱸ ᱥᱮ ᱵᱟᱝ
ᱦᱚᱸ ᱞᱚᱥᱚᱫ ᱵᱟᱠᱷᱟᱡ ᱫᱚ
ᱦᱳᱭ ᱦᱳᱭ ᱟᱫᱚ ᱟᱹᱞᱤᱧ ᱥᱮᱜ ᱦᱚᱸ ᱱᱟᱜ ᱠᱷᱟᱱ ᱚᱱᱠᱟᱜᱮ ᱪᱟᱨᱟ ᱠᱚᱫᱚ ᱠᱟᱹᱴᱤᱡ ᱦᱟᱨᱟ ᱫᱚ ᱦᱟᱨᱟ ᱵᱟᱲᱟᱣ ᱠᱟᱱ ᱜᱮᱭᱟ ᱟᱫᱚ ᱚᱝᱠᱟ ᱫᱚᱢᱮ ᱡᱟᱹᱥᱛᱤ ᱧᱚᱜ ᱫᱟᱜ ᱡᱟᱹᱲᱤ ᱠᱷᱟᱹᱛᱤᱨ ᱵᱟᱹᱱᱩᱜ ᱠᱚᱛᱮ ᱟᱫᱚ ᱨᱚᱦᱚᱭ ᱠᱚᱦᱚᱸ ᱟᱹᱣᱨᱤ ᱟᱹᱞᱤᱧ ᱥᱮᱫ ᱫᱚ ᱟᱹᱣᱨᱤ ᱠᱚ ᱟᱨᱟᱢᱵᱚᱭᱟ ᱟᱫᱚ ᱚᱱᱮ ᱟᱲᱮ ᱠᱚᱜᱮ ᱟᱲᱮ ᱠᱚᱜᱮ ᱡᱷᱩᱲᱟᱹᱣ ᱵᱟᱞᱟ ᱦᱩᱭᱩᱜ ᱠᱟᱱᱟ ᱟᱨ ᱚᱱᱮ ᱢᱟᱱᱮ ᱠᱷᱮᱛ ᱜᱷᱟᱹᱭ ᱠᱚ ᱚᱱᱟ ᱠᱚᱜᱮ ᱵᱟᱜᱟᱣ ᱵᱟᱲᱟᱭ ᱦᱩᱭᱩᱜ ᱠᱟᱱᱟ
ᱤᱧ, ᱚ
ᱟᱫᱚ ᱦᱚᱞᱟ ᱢᱟᱦᱫᱷᱮᱨ ᱦᱚᱸ ᱦᱚᱞᱟ ᱢᱟᱦᱫᱷᱮ ᱦᱚᱸ ᱚᱱᱮ ᱫᱟᱜ ᱢᱟᱭ ᱫᱟᱜ ᱠᱮᱜ-ᱟ ᱟᱫᱚ ᱚᱱᱮ ᱠᱟᱹᱴᱤᱡ ᱠᱟᱹᱴᱤᱡ ᱫᱚ ᱮᱱᱠᱷᱟᱱ ᱫᱚ ᱵᱟᱹᱫᱽ ᱠᱚᱦᱚᱸ ᱵᱟᱭ ᱞᱚᱦᱚᱫ ᱟᱠᱟᱱᱟ ᱫᱟᱜ ᱠᱚ ᱵᱟᱭ ᱛᱮᱸᱜᱳ ᱟᱠᱟᱱᱟ
ᱚᱸ ᱟᱫᱚ ᱫᱚᱢᱮ ᱫᱚ ᱵᱟᱭ ᱫᱟᱜ ᱟᱠᱟᱫᱟ ᱛᱚ ᱟᱫᱚ ᱦᱟᱹᱜ ᱠᱚᱢ ᱠᱚᱢᱮ ᱫᱟᱜ ᱟᱠᱟᱫᱟ
ᱦᱳᱭ
ᱦᱩᱸ ᱛᱟᱦᱞᱮ ᱞᱟᱹᱭ ᱠᱮᱫᱟᱵᱤᱱ ᱛᱚ ᱦᱳᱲᱳ ᱨᱚᱦᱚᱭ ᱛᱟᱦᱞᱮ ᱟᱵᱤᱱ ᱦᱳᱲᱳ ᱠᱚᱵᱤᱱ ᱨᱚᱦᱚᱭ ᱫᱟᱲᱮᱭᱟᱜ ᱜᱮᱭᱟ ᱥᱮ ᱵᱟᱝ ᱵᱟᱲᱟᱭ ᱜᱮᱭᱟᱵᱤᱱ ᱥᱮ ᱵᱟᱝ ᱟᱫᱚ ᱟᱪᱪᱷᱟ ᱢᱟᱱᱮ ᱛᱟᱦᱞᱮ ᱚᱝᱠᱟ ᱚᱲᱟᱜ ᱠᱚᱨᱮᱱᱟᱜ ᱠᱟᱹᱢᱤ ᱫᱚ ᱡᱷᱚᱛᱚ ᱜᱮᱵᱮᱱ ᱵᱟᱲᱟᱭ ᱜᱮᱭᱟ
ᱦᱮᱸ
ᱦᱮᱸ ᱱᱟᱯᱟᱭ ᱜᱮ ᱚᱱᱟ ᱦᱚᱸ ᱚᱲᱟᱜ ᱠᱚᱨᱮᱱᱟᱜ ᱠᱟᱹᱢᱤ ᱠᱚᱫᱚ ᱥᱮᱬᱟ ᱫᱚᱨᱠᱟᱨ ᱥᱮ
ᱦᱳᱭ ᱟᱫᱚ ᱪᱟᱹᱥᱤ ᱦᱚᱲ ᱠᱟᱱ ᱫᱚᱞᱮ
ᱚᱸ ᱟᱪᱪᱷᱟ ᱟᱪᱪᱷᱟ ᱚᱱᱟ ᱢᱟᱛᱚ ᱟᱨᱚ ᱵᱷᱟᱜᱮ ᱜᱮ ᱚᱱᱟ ᱛᱚ ᱟᱨᱚ ᱡᱷᱚᱛᱚ ᱵᱤᱱ ᱥᱮᱬᱟ ᱠᱟᱜᱼᱟ ᱥᱮ
ᱦᱚᱸ
ᱱᱟᱯᱟᱭ ᱜᱮ ᱱᱟᱯᱟᱭ ᱞᱟᱹᱭ ᱫᱟᱞᱤᱧ ᱦᱮᱸ ᱛᱚ ᱛᱟᱦᱞᱮ ᱚᱠᱛᱚ ᱢᱟᱦᱟ ᱛᱚ ᱦᱳᱭ ᱦᱮᱡ ᱮᱱ
ᱦᱳᱭ ᱦᱳ
ᱛᱟᱦᱞᱮ ᱱᱚᱝᱠᱟ ᱜᱮ ᱟᱨᱚ ᱛᱟᱭᱚᱢ ᱫᱟᱨᱟᱢ ᱛᱮ ᱟᱨᱚ ᱜᱚᱞᱯᱷᱚᱭ